ᱚ ᱜᱚᱝᱠ ᱞᱟᱹᱭ ᱫᱟᱞᱤᱧ ᱴᱟᱣᱟᱨ ᱵᱟᱝ ᱛᱮ ᱛᱷᱚᱲᱟ ᱜᱟᱱ ᱰᱤᱥᱴᱟᱵ ᱠᱮᱫ ᱛᱟᱞᱤᱧᱟ ᱥᱮ ᱪᱮᱫ ᱠᱟ
ᱦᱮᱸ ᱡᱟᱹᱱᱤᱡ ᱴᱟᱣᱟᱨ ᱦᱚᱛᱮᱡ ᱛᱮᱜᱮ ᱨᱚᱲ ᱵᱟᱝ ᱢᱟᱱᱮ ᱟᱸᱡᱚᱢ ᱜᱮ ᱵᱟᱝ ᱟᱸᱡᱚᱢᱚᱜ ᱠᱟᱱ ᱛᱟᱦᱮᱱᱟ ᱩᱛᱟᱹᱨ ᱱᱟ ᱢᱟᱱᱮ ᱢᱟᱱᱮ ᱢᱤᱭᱩᱴ ᱠᱟᱜ ᱞᱮᱠᱟ
ᱟᱪᱪᱷᱟ
ᱚᱻ ᱞᱟᱹᱭ ᱫᱟᱞᱤᱧ ᱟᱞᱤᱧ ᱨᱮᱱ ᱫᱟᱫᱟ ᱟᱹᱰᱤ ᱡᱟᱹᱥᱛᱤ ᱜᱮ ᱚᱱᱟ ᱠᱚᱨᱮ ᱫᱚ ᱢᱚᱱ ᱞᱟᱜᱟ ᱢᱮᱱᱟᱜ ᱟᱠᱟᱫ ᱛᱟᱭ ᱛᱟᱦᱚᱞᱮ ᱟᱵᱮᱱ ᱫᱚ ᱪᱮᱫ ᱞᱮᱠᱟ ᱠᱷᱮᱞᱳᱰ ᱛᱟᱦᱮᱱ ᱜᱮᱭᱟ ᱵᱮᱱ ᱥᱮ ᱵᱟᱝᱼᱟ?
ᱦᱩᱸ ᱠᱷᱮᱞ ᱜᱮ ᱟᱞᱮ ᱦᱚᱸ ᱯᱮᱠᱴᱤᱥ ᱜᱮᱭᱟ ᱞᱮ ᱥᱮᱛᱟᱜ ᱟᱹᱭᱩᱵ ᱜᱮ ᱟᱫᱚ ᱱᱮ ᱦᱚᱲ ᱫᱚ ᱤᱱᱠᱟᱹ ᱫᱚ ᱵᱟᱝ ᱜᱟᱱ ᱦᱩᱭᱩᱜᱼᱟ᱾ ᱢᱳᱴᱟᱢᱩᱴᱤ ᱠᱷᱮᱞ ᱦᱩᱭᱩᱜᱼᱟ ᱮᱢᱱᱤ ᱦᱚᱲᱢᱚ ᱯᱷᱤᱴᱱᱮᱥ ᱞᱮᱠᱟ ᱢᱟᱡᱷᱮ ᱢᱚᱫᱽᱷᱮ ᱯᱚᱞᱴᱤ ᱵᱚᱭᱞᱟᱨ ᱠᱟᱛᱮᱜ ᱠᱚ ᱪᱟᱞᱟᱜ ᱦᱩᱭᱩᱜᱼᱟ
ᱟᱪᱪᱷᱟ ᱟᱪᱪᱷᱟ
ᱟᱵᱤᱱ ᱫᱚ ᱪᱮᱫ ᱞᱮᱠᱟᱵᱤᱱ ᱜᱟᱛᱮᱜᱼᱟ?
ᱵᱟᱝ ᱜᱚᱝᱠᱮ ᱟᱹᱞᱤᱧ ᱫᱚ ᱵᱚᱞ ᱜᱟᱛᱮ ᱨᱮᱫᱚ ᱚᱱᱠᱟ ᱢᱚᱱ ᱵᱟᱹᱱᱩᱜ ᱟᱠᱟᱫ ᱛᱟᱹᱞᱤᱧᱟ, ᱢᱚᱱ ᱵᱚᱞᱛᱮ ᱮᱠᱟᱞ ᱜᱮ ᱵᱟᱝ ᱟᱹᱞᱤᱧ ᱫᱚ, ᱠᱷᱮᱞ ᱜᱮ ᱵᱟᱞᱤᱧ ᱠᱷᱮᱞᱳᱱ ᱠᱟᱱ ᱛᱟᱦᱮᱱᱟ ᱚᱱᱟ ᱠᱚᱫᱚ᱾
ᱟᱪᱪᱷᱟ
ᱞᱟᱹᱭᱟᱠᱚ ᱡᱮ ᱵᱷᱟᱹᱞᱤ ᱜᱮᱭᱟ ᱟᱫᱚ ᱛᱟᱨᱦᱚᱸ ᱟᱹᱞᱤᱧ ᱫᱚ ᱢᱟᱱᱮ ᱚᱱᱟ ᱠᱚᱫᱚ ᱮᱠᱴᱩ ᱤᱭᱟᱹ ᱧᱚᱜ ᱜᱮᱞᱤᱧ ᱵᱩᱡᱟ ᱠᱚᱥᱴᱚ ᱧᱚᱜᱚᱜ-ᱟ ᱢᱟᱱᱮ ᱠᱟᱹᱴᱤᱡ ᱠᱷᱚᱱ ᱜᱮ ᱵᱟᱝ ᱠᱷᱮᱞ ᱵᱟᱲᱟ ᱦᱩᱭ ᱟᱠᱟᱱᱟ ᱛᱚ ᱛᱟᱞᱦᱮ ᱮᱠᱴᱩ ᱯᱳᱭᱞᱳ ᱡᱩᱫᱤᱢ ᱠᱷᱮᱞᱳᱱᱟ ᱮᱠᱴᱩ ᱪᱮᱫᱠᱟ ᱵᱩᱡᱩᱜ ᱜᱮᱭᱟ ᱥᱮ
ᱦᱮᱸ
ᱛᱚ ᱟᱹᱞᱤᱧ ᱫᱚ ᱚᱱᱟ ᱠᱚᱨᱮ ᱫᱚ ᱩᱱᱟᱹᱜ ᱡᱟᱹᱥᱛᱤ ᱫᱚ ᱵᱟᱹᱱᱩᱜ ᱠᱟᱜ ᱞᱤᱧᱟᱹ ᱵᱚᱞ ᱜᱟᱛᱮᱜ ᱠᱚᱨᱮ ᱫᱚ, ᱦᱳᱭ ᱫᱟᱫᱟ ᱛᱟᱠᱤᱱ ᱫᱚ ᱟᱹᱰᱤ ᱡᱟᱹᱥᱛᱤ ᱠᱷᱮᱞᱳᱰ ᱠᱟᱱ ᱛᱟᱦᱮᱸᱱᱟ᱾
ᱟᱪᱪᱷᱟ᱾ ᱟᱹᱞᱤᱧ ᱫᱚ ᱚᱱᱮ ᱚᱱᱮ ᱠᱟᱹᱴᱤᱡ ᱠᱷᱚᱱ ᱜᱮ ᱦᱳᱥᱴᱮᱞ ᱨᱮᱛᱚ, ᱟᱫᱚ ᱦᱳᱥᱴᱮᱞ ᱨᱮ ᱛᱟᱦᱮᱸ ᱛᱟᱦᱮᱸ ᱛᱮ ᱦᱮᱣᱟ ᱦᱩᱭ ᱟᱠᱟᱱᱟ ᱟᱹᱭᱩᱵ ᱵᱟᱲᱟ ᱟᱠᱟᱱ ᱥᱮ ᱵᱚᱞ ᱜᱟᱛᱮᱜ ᱪᱚᱞᱚ, ᱱᱮᱝᱠᱟ ᱠᱟᱛᱮᱜ ᱜᱮ ᱦᱮᱣᱟ ᱦᱩᱭ ᱠᱟᱱᱟ ᱛᱟᱨᱯᱚᱨ ᱟᱛᱩ ᱠᱚᱨᱮ ᱴᱩᱠ ᱴᱟᱠ ᱢᱟᱱᱮ ᱵᱚᱞ ᱜᱟᱛᱮ ᱠᱚᱞᱮ ᱥᱟᱵ ᱜᱮᱭᱟ᱾ ᱤᱱᱠᱟᱹ ᱤᱱᱠᱟᱹ ᱛᱮ ᱠᱟᱹᱴᱤᱡ ᱢᱚᱱᱮ ᱠᱚᱫᱚ ᱞᱟᱜᱟᱣ ᱧᱚᱜ ᱞᱮᱱ ᱜᱮᱭᱟ ᱛᱟᱨᱯᱚᱨ ᱱᱮᱜᱼ ᱱᱮᱛᱟᱨ ᱵᱩᱡ ᱦᱩᱭᱩᱜ ᱠᱟᱱᱟ ᱡᱮ ᱵᱚᱞ ᱜᱟᱛᱮ ᱫᱚ ᱩᱱᱟᱹᱜ ᱠᱮᱨᱤᱭᱟᱨ ᱠᱚᱫᱚ ᱵᱟᱹᱱᱩᱜ ᱟᱠᱟᱫᱟ ᱛᱚ ᱯᱟᱲᱦᱟᱜ ᱥᱮᱫ ᱜᱮ ᱠᱟᱹᱴᱤᱡ ᱠᱩᱨᱩᱢᱩᱴᱩ ᱦᱩᱭᱩᱜ ᱠᱟᱱᱟ
ᱟᱪᱪᱷᱟ
ᱦᱮᱸ ᱠᱚᱢ ᱦᱩᱭ ᱠᱟᱱᱟ ᱵᱚᱞ ᱜᱟᱛᱮ ᱠᱚᱫᱚ᱾
ᱦᱳᱭ ᱩᱱᱟᱹᱜ ᱡᱟᱹᱥᱛᱤ ᱛᱤᱦ ᱦᱚᱸ ᱵᱟᱝ ᱠᱟᱱᱟ ᱟᱨ ᱟᱹᱞᱤᱧ ᱯᱟᱥᱴᱟ ᱠᱷᱚᱱ ᱫᱚ ᱱᱚᱣᱟ ᱜᱮᱞᱤᱧ ᱞᱟᱹᱭᱟ ᱡᱮ ᱡᱟᱦᱟᱸᱭ ᱵᱚᱞ ᱠᱚ ᱜᱟᱛᱮᱜ ᱠᱟᱱᱟ ᱥᱮ ᱦᱳᱭ ᱥᱮ ᱩᱱᱠᱩ ᱫᱚ ᱢᱟᱱᱮ ᱡᱟᱦᱟᱸ ᱞᱮᱠᱟ ᱞᱮᱭᱚ ᱱᱚᱝᱠᱟ ᱦᱚᱸ ᱟᱫᱚᱢ ᱠᱚᱫᱚ ᱠᱚ ᱞᱟᱹᱭᱟ ᱡᱮ ᱵᱚᱞ ᱜᱟᱛᱮ ᱦᱚᱸ ᱵᱮᱥ ᱜᱮᱭᱟ᱾ ᱛᱚ ᱟᱹᱞᱤᱧ ᱯᱟᱦᱴᱟ ᱠᱷᱚᱱ ᱫᱚᱞᱤᱧ ᱞᱟᱹᱭᱟ ᱩᱱᱟᱹᱜ ᱴᱟ ᱵᱮᱥ ᱫᱚ ᱵᱟᱝ ᱠᱟᱱᱟ᱾ ᱪᱮᱫᱟᱜ ᱥᱮ ᱩᱱᱟᱹᱜ ᱡᱟᱹᱥᱛᱤ ᱫᱚ ᱢᱟᱱᱮ ᱠᱷᱮᱞᱳᱰ ᱞᱟᱜ ᱛᱟᱦᱮ ᱮᱠᱚᱢ ᱟᱹᱰᱤ ᱡᱟᱹᱥᱛᱤ ᱛᱟᱦᱚᱞᱮ ᱠᱷᱟᱱ ᱫᱚᱮ ᱠᱤᱪᱷᱩᱴᱟ ᱠᱚᱢ ᱧᱟᱢᱟ ᱠᱚ ᱵᱚᱞ ᱜᱟᱛᱮᱜ ᱛᱮᱦᱚᱸ ᱠᱚ ᱞᱟᱹᱭ ᱜᱮᱭᱟ ᱡᱮ ᱟᱫᱚ ᱱᱤᱝᱠᱟᱱ ᱦᱚᱲ ᱨᱮᱸᱜᱮᱡ ᱦᱚᱲ ᱫᱚ ᱩᱱᱟᱹᱜ ᱫᱚ ᱵᱟᱝ ᱮᱢ ᱫᱟᱲᱮᱭᱟᱜ ᱜᱮᱭᱟ ᱥᱮ ᱡᱮ ᱵᱚᱞ ᱜᱟᱛᱮᱜ ᱛᱮᱦᱚᱸ ᱮᱠᱫᱚᱢ ᱡᱟᱦᱟᱱᱟᱜ ᱧᱟᱢ ᱩᱪᱤᱛ ᱫᱟᱲᱮᱭᱟᱜᱼᱟ, ᱯᱚᱭᱥᱟ ᱠᱚ ᱵᱟᱝᱮᱢ ᱴᱷᱮᱞᱟᱣ ᱫᱟᱲᱮᱭᱟᱜᱼᱟ᱾ ᱦᱚᱭᱛᱳ ᱡᱟᱦᱟᱱᱟᱜ ᱠᱚᱜᱮ ᱚᱲᱟᱜ ᱠᱚᱨᱮ ᱦᱚᱸ ᱩᱱᱟᱹᱜ ᱥᱚᱜᱮ ᱠᱚᱨᱮ ᱵᱟᱠᱚ ᱮᱢ ᱞᱟᱹᱜᱤᱫᱚᱜᱼᱟ᱾ ᱵᱚᱞ ᱠᱷᱹᱛᱤᱨ ᱨᱮᱱᱟᱜ ᱦᱟᱸᱜ ᱮ ᱡᱟᱦᱟᱸᱮᱠᱟ ᱚᱱᱠᱟ ᱢᱟᱱᱮ ᱟᱹᱞᱤᱧ -ᱟᱹᱞᱤᱧᱟᱜ ᱚᱱᱟ ᱢᱟᱱᱮ ᱫᱚ ᱟᱹᱞᱤᱧᱟᱜ ᱠᱟᱛᱷᱟ ᱦᱚᱲᱟᱜ ᱫᱚ ᱪᱮᱫ ᱞᱮᱠᱟ ᱚᱱᱟ ᱫᱚ ᱵᱟᱞᱤᱧ ᱞᱟᱹᱭ ᱦᱚᱪᱚ ᱠᱮᱭᱟ ᱟᱫᱚ ᱠᱷᱟᱱ ᱫᱚ ᱟᱵᱮᱱ ᱫᱚᱵᱮᱱ ᱠᱷᱮᱞ ᱵᱟᱲᱟ ᱟᱠᱟᱱᱟ, ᱟᱵᱮᱱ ᱫᱚᱵᱮᱱ ᱨᱟᱹᱜᱤ ᱮᱢᱟᱱᱚᱜᱼᱟ ᱡᱟᱦᱟᱸᱞᱮᱠᱟ
ᱵᱟᱝ ᱜᱚᱝᱠᱮ ᱤᱱᱠᱟᱹ ᱫᱚ ᱵᱟᱝ ᱢᱟᱱᱮ ᱪᱮᱫ ᱞᱮᱠᱟ ᱞᱤᱧ ᱞᱟᱹᱭᱟ ᱵᱚᱞ ᱜᱟᱛᱮᱜ ᱫᱚ ᱮᱢᱱᱤ ᱢᱟᱱᱮ ᱨᱩᱢᱟᱞᱤ ᱤᱭᱟᱹ ᱠᱟᱛᱮᱜ ᱠᱚ ᱢᱟᱱᱮ ᱦᱚᱭ ᱵᱚᱭᱞᱟᱨ ᱜᱟᱛᱮᱜ ᱠᱚ ᱱᱚᱣᱟ ᱫᱚ ᱟᱵᱚ ᱫᱚ ᱪᱮᱫ ᱞᱮᱠᱟᱧ ᱞᱟᱹᱭᱟ ᱟ ᱟᱹᱛᱩ ᱠᱚᱨᱮᱱ ᱠᱚᱲᱟ ᱠᱚ ᱦᱮᱸᱥᱮ ᱵᱚᱭᱞᱟᱨ ᱠᱟ ᱠᱟᱛᱮ ᱴᱟᱠᱟ ᱠᱟᱛᱮᱫ ᱠᱚ ᱡᱟᱦᱟᱱᱟᱜ ᱠᱟᱹᱢᱤ ᱠᱟᱛᱮᱫ ᱵᱚᱱ ᱮᱱᱴᱨᱤ ᱠᱮᱫᱟ ᱮᱱᱴᱨᱤ ᱠᱟᱛᱮᱫ ᱵᱚᱱ ᱠᱷᱮᱞ ᱠᱮᱫᱟ᱾ ᱠᱷᱮᱞ ᱠᱟᱛᱮ ᱦᱟᱱᱮ ᱯᱟᱨᱟᱭᱤᱡ ᱠᱚᱵᱚᱱ ᱟᱹᱜᱩᱭ ᱠᱮᱫ ᱠᱷᱟᱱ᱾ ᱯᱟᱹᱣᱨᱟᱹ ᱠᱚᱵᱚᱱ ᱧᱩᱭᱟᱵᱚᱱ ᱦᱟᱺᱰᱤ ᱠᱚᱵᱚᱱ ᱧᱩ ᱠᱮᱫ ᱜᱮ ᱮᱱᱮ ᱤᱱᱝᱠᱟᱹᱜᱮ ᱱᱚᱣᱟ ᱛᱮᱫᱚ ᱪᱮᱫ ᱦᱚᱸ ᱵᱟᱝ ᱦᱩᱭᱩᱜᱼᱟ ᱵᱚᱞ ᱜᱟᱛᱮᱜ ᱛᱮᱫᱚ ᱢᱟᱱᱮ ᱜᱳᱞ ᱜᱟᱛᱮ ᱢᱟᱱᱮ ᱟᱹᱰᱤ ᱢᱟᱱ ᱞᱟᱹᱭ ᱮ ᱫᱟᱞᱤᱧ ᱵᱚᱞ ᱜᱟᱛᱮᱜ ᱠᱚᱡᱛᱮ ᱜᱮᱞᱮ ᱦᱟᱱᱮ ᱠᱟᱹᱴᱤᱡ ᱵᱟᱦᱨᱮ ᱠᱚᱨᱮᱱᱟᱜ ᱠᱷᱚᱵᱚᱨ ᱠᱚ ᱫᱚᱦᱚᱭᱩᱜᱼᱟ, ᱚᱠᱟ ᱠᱚᱨᱮ ᱴᱨᱟᱭᱮᱞ ᱠᱚ ᱦᱩᱭᱩᱜ ᱠᱟᱱᱟ, ᱚᱱᱟ ᱠᱚᱨᱮ ᱴᱨᱟᱭᱮᱞ ᱮᱱ ᱪᱟᱞᱟᱜ ᱦᱩᱭᱩᱜᱼᱟ, ᱠᱞᱟᱵᱽ ᱠᱚᱨᱮ ᱵᱚᱞᱚᱜ ᱪᱮᱥᱴᱟᱭ ᱦᱩᱭᱩᱜᱼᱟ, ᱠᱳᱞᱠᱟᱛᱟ ᱥᱮᱫ ᱪᱟᱞᱟᱜ ᱦᱩᱭᱩᱜᱼᱟ᱾ ᱚᱱᱮ ᱚᱱᱟ ᱜᱮᱞᱤᱧ ᱞᱟᱹᱭᱟ
ᱟᱹᱞᱤᱧ ᱫᱚᱞᱤᱧ ᱞᱟᱹᱭᱟ ᱡᱮ ᱟᱹᱞᱤᱧ ᱯᱚᱠᱠᱷᱮ ᱠᱷᱚᱱ ᱫᱚ ᱵᱚᱞ ᱜᱟᱛᱮᱜ ᱫᱚ ᱩᱱᱟᱹᱜ ᱟᱪᱪᱷᱟ ᱛᱮ ᱵᱮᱥ ᱫᱚ ᱵᱟᱝ ᱠᱟᱱᱟ᱾ ᱪᱮᱫᱟᱜ ᱥᱮ ᱞᱟᱹᱭ ᱟᱠᱚ ᱡᱮ ᱵᱚᱞ ᱜᱟᱛᱮ ᱛᱚ, ᱛᱤ ᱠᱟᱴᱟ ᱠᱚ ᱨᱟᱹᱯᱩᱫᱚᱜ ᱛᱟᱦᱮᱱ ᱜᱮᱭᱟ ᱥᱮ ᱪᱮᱫ ᱠᱚ ᱞᱟᱹᱭᱟ ᱵᱟᱝ?
ᱦᱮᱸ ᱦᱮᱸ ᱦᱮᱸ ᱨᱟᱹᱯᱩᱫ ᱫᱚ ᱨᱟᱹᱯᱩᱫᱚᱜ ᱜᱮᱭᱟ ᱢᱟᱱᱮ ᱨᱤᱠᱥ ᱧᱚᱜ ᱢᱟᱱᱮ ᱰᱮᱧᱡᱟᱨ ᱢᱟᱱᱮ ᱨᱤᱠᱥ ᱢᱮᱱᱟᱜ ᱟᱠᱟᱫ ᱜᱮᱭᱟ ᱵᱚᱞ ᱜᱟ ᱜᱟᱛᱮᱜ ᱛᱮᱫᱚ᱾ ᱟᱭᱢᱟ ᱢᱟᱱᱮᱢ ᱵᱟᱡᱟᱣ ᱵᱟᱲᱟᱜ ᱜᱮᱭᱟ ᱛᱤ ᱡᱟᱸᱜᱟ ᱠᱚᱨᱮ ᱟᱫᱚ ᱤᱭᱟᱹ ᱢᱟᱱᱮ ᱪᱮᱫ ᱪᱮᱫ ᱞᱮᱠᱟ ᱞᱤᱧ ᱞᱟᱹᱭᱟ ᱢᱟᱱᱮ ᱟᱵᱮᱱ ᱡᱩᱫᱤ ᱢᱟᱱᱮ ᱵᱷᱟᱜᱤ ᱡᱟᱭᱜᱟ ᱵᱮᱱ ᱪᱟᱞᱟᱣ ᱫᱟᱲᱮᱭᱟᱜᱼᱟ ᱢᱟᱱᱮ ᱠᱳᱞᱠᱟᱛᱟ ᱠᱚᱨᱮ ᱞᱟᱹᱴᱩ ᱞᱟᱹᱴᱩ ᱠᱮᱞᱟᱵᱽ ᱠᱚᱨᱮ ᱡᱩᱫᱤ ᱵᱮᱱ ᱡᱟᱦᱟᱸ ᱞᱮᱠᱟ ᱵᱮᱱ ᱵᱚᱞᱚ ᱫᱟᱲᱮᱭᱟᱜᱼᱟ᱾ ᱛᱚ ᱯᱩᱥᱻ ᱯᱩᱭᱥᱟᱹ ᱤᱱᱠᱟᱹ ᱠᱚᱵᱮᱱ ᱠᱟᱢᱟᱣ ᱫᱟᱲᱮᱭᱟᱜᱼᱟ᱾ ᱵᱷᱟᱹᱜᱤ ᱠᱮᱨᱤᱭᱟᱨ ᱢᱮᱱᱟᱜ ᱛᱟᱵᱮᱱᱟ ᱧᱩᱛᱩᱢ ᱠᱚᱦᱚᱸ ᱢᱮᱱᱟᱜ ᱛᱟᱵᱮᱱᱟ᱾ ᱢᱟᱱᱮ ᱵᱷᱟᱹᱜᱮ ᱠᱤᱪᱷᱩ ᱠᱚᱨᱛᱮ ᱜᱮᱞᱮ ᱠᱟᱹᱴᱤᱡ ᱚᱱᱮ ᱚᱱᱠᱟ ᱠᱷᱟᱛᱨᱟ ᱫᱚ ᱢᱟᱱᱮ ᱢᱮᱱᱟᱜ᱾ ᱠᱟᱜ ᱜᱮᱭᱟ᱾ ᱛᱚ ᱤᱱᱟᱹ ᱦᱚᱸ ᱥᱟᱦᱟᱣ ᱠᱟᱜ ᱦᱩᱭᱩᱜᱼᱟ᱾ ᱦᱮᱸ ᱦᱮᱸ ᱦᱮᱸ ᱱᱤᱛᱚᱜ ᱡᱮᱢᱚᱱ ᱤᱭᱟᱹ ᱪᱟᱞᱟᱜ ᱠᱟᱱ ᱛᱟᱵᱚᱱᱟ ᱡᱟᱦᱟᱸ ᱠᱚ ᱢᱮᱛᱟᱜ ᱠᱚ ᱚᱣᱟᱨᱞᱰ ᱠᱟᱯ᱾
ᱦᱳᱭ ᱱᱤᱛᱚᱜ ᱚᱱᱟ
ᱦᱮᱸ ᱦᱮᱞᱳ ᱜᱚᱝᱠᱮ ᱟᱵᱟᱨ ᱴᱟᱨ ᱡᱟᱹᱱᱤᱡ ᱰᱤᱥᱴᱟᱵ ᱠᱮᱫ ᱛᱟᱵᱮᱱᱟ?
ᱟᱨ ᱱᱚᱣᱟ ᱴᱟᱣᱟᱨ ᱵᱟᱹᱵᱩ ᱦᱮᱞᱳ
ᱦᱩᱸ ᱦᱮᱸ ᱱᱤᱛ ᱫᱚ ᱟᱸᱡᱚᱢᱚᱜ ᱠᱟᱱᱟ
ᱞᱟᱹᱭ ᱫᱟᱞᱤᱧ ᱟᱹᱞᱤᱧ ᱦᱚᱸ ᱩᱱᱟᱹ ᱜᱟᱱ ᱫᱚ ᱛᱷᱚᱲᱟ ᱛᱷᱚᱲᱟ ᱫᱚᱞᱤᱧ ᱧᱮᱞ ᱫᱚᱞᱤᱧ ᱧᱮᱞ ᱛᱟᱦᱮᱱ ᱜᱮᱭᱟ
ᱟᱪᱪᱷᱟ
ᱛᱟᱦᱞᱮ ᱜᱚᱝᱠᱮ ᱞᱟᱹᱭ ᱫᱟᱞᱤᱧ ᱡᱮ ᱱᱚᱣᱟ ᱟᱵᱚᱣᱟᱜ ᱡᱟᱦᱟᱸ ᱥᱟᱢᱟᱲ ᱥᱚᱢᱟᱡᱽ ᱥᱟᱱᱛᱟᱲ ᱨᱮᱱᱟᱜ ᱪᱮᱫ ᱠᱚ ᱞᱟᱹᱭᱟ ᱡᱟᱦᱟᱱᱟᱜ ᱯᱨᱳᱜᱨᱟᱢ ᱴᱨᱳᱜᱨᱟᱢ ᱠᱚ ᱦᱩᱭᱩᱜ ᱠᱟᱱ ᱛᱟᱵᱚᱱ ᱜᱮᱭᱟ ᱥᱮ
ᱦᱩᱸ ᱯᱨᱳᱜᱨᱟᱢ ᱠᱚᱫᱚ ᱦᱟᱱᱮ ᱟᱞᱮᱥᱮᱫ ᱫᱚ ᱟᱱᱮ ᱛᱤᱨᱤᱥᱮ ᱡᱩᱱ ᱦᱟᱱᱮ ᱦᱩᱞ ᱢᱟᱦᱟ ᱵᱟᱝ ᱦᱩᱭᱩᱜᱼᱟ
ᱦᱳᱭ
ᱦᱩᱞ ᱢᱟᱦᱟ ᱤᱭᱟᱹᱛᱮ ᱦᱟᱱᱮ ᱜᱟᱭᱟᱱ ᱠᱚ ᱦᱩᱭᱩᱜ ᱜᱮᱭᱟ ᱟᱞᱮᱥᱮᱫ ᱫᱚ ᱱᱤᱭᱟᱹ ᱵᱟᱨ ᱦᱩᱭᱮᱱ ᱜᱮᱭᱟ ᱟᱫᱚ ᱟᱹᱞᱤᱧ ᱫᱚ ᱚᱲᱟᱜ ᱨᱮᱫᱚ ᱵᱟᱞᱤᱧ ᱛᱮᱦᱮᱸ ᱠᱟᱱᱟ
ᱟᱪᱪᱷᱟ ᱟᱪᱪᱷᱟ
ᱟᱹᱞᱤᱧ ᱫᱚ ᱢᱟᱱᱮ ᱮᱠᱪᱩᱭᱮᱞᱤ ᱦᱟᱱᱮ ᱵᱳᱞᱯᱩᱨ ᱨᱮᱞᱤᱧ ᱛᱟᱦᱮᱱᱟ ᱢᱮᱥ ᱨᱮ ᱵᱟᱦᱨᱮ ᱨᱮ ᱢᱟᱱᱮ ᱫᱟᱫᱟ ᱱᱚᱸᱰᱮ ᱵᱤᱥᱥᱚ ᱵᱷᱟᱨᱚᱛᱤ ᱨᱮ ᱯᱟᱲᱦᱟᱜᱼᱟ ᱛᱚ ᱢᱤᱫ ᱥᱟᱶ ᱛᱮᱜᱮ ᱞᱟᱥᱮᱥ ᱠᱟᱹᱯᱤᱭᱟᱛᱮᱫ ᱤᱧ ᱦᱤᱡᱩᱜᱼᱟ, ᱮᱠᱪᱩᱭᱮᱞᱤ ᱢᱟᱱᱮ ᱟᱛᱳ ᱨᱮᱱ ᱠᱚᱲᱟ ᱠᱚᱫᱚ ᱢᱟᱱᱮ ᱟᱭᱢᱟ ᱫᱟᱬᱟᱱ ᱦᱩᱭᱩᱜᱼᱟ ᱥᱮ ᱟᱹᱛᱩ ᱨᱮ ᱪᱟᱞᱟᱣ ᱞᱮᱱᱠᱷᱟᱱ ᱜᱮ ᱢᱟᱱᱮ ᱦᱟᱸᱰᱮ ᱱᱟᱰᱮ ᱢᱟᱱᱮ ᱫᱟᱬᱟ ᱵᱟᱲᱟᱭ ᱠᱚ ᱵᱚᱞ ᱜᱟᱛᱮᱜᱽ ᱠᱚ
ᱦᱳᱭ
ᱛᱟ ᱯᱚᱨ ᱟᱹᱛᱩ ᱨᱮᱱ ᱠᱚᱲᱟ ᱠᱚᱫᱚ ᱤᱱᱠᱟᱹ ᱜᱮ ᱚᱞᱚᱜ ᱠᱚᱠᱚ ᱵᱟᱹᱜᱤ ᱪᱟᱵᱟ ᱠᱮᱫᱟ ᱠᱚ ᱠᱟᱹᱴᱤᱡ ᱠᱚ ᱯᱟᱲᱦᱟᱣᱱᱟ ᱠᱚ ᱟᱭᱤᱪ ᱮᱥ ᱯᱚᱨᱡᱚᱱᱛᱚ
ᱛᱟ ᱯᱚᱨ ᱚᱞᱚᱜ ᱠᱚᱠᱚ ᱵᱟᱹᱜᱤ ᱪᱟᱵᱟ ᱠᱮᱫᱟ ᱦᱟᱱᱛᱮ ᱱᱟᱛᱮ ᱯᱟᱛᱟ ᱧᱮᱞ ᱠᱚᱠᱚ ᱫᱟᱬᱟᱱᱟ ᱠᱚ ᱟᱭᱢᱟ ᱛᱚ ᱚᱱᱟᱜᱮ ᱵᱟᱵᱟᱭ ᱢᱮᱱᱟ ᱵᱟᱦᱨᱮ ᱨᱮᱜᱮ ᱛᱟᱦᱮᱱ ᱢᱮ ᱟᱢᱦᱚᱸ ᱵᱟᱠᱷᱟᱱ ᱚᱱᱮ ᱚᱱᱠᱟᱢ ᱫᱟᱬᱟᱱᱟ ᱦᱟᱺᱰᱤ ᱧᱩ ᱠᱚᱢ ᱪᱮᱫ ᱞᱮᱠᱷᱟᱱᱮᱢ ᱦᱟᱸᱜ
ᱚᱱᱮ ᱚᱱᱟ ᱠᱷᱟᱹᱛᱤᱨ ᱵᱟᱦᱨᱮ ᱨᱮᱜᱮ ᱠᱚ ᱫᱚᱦᱚᱧᱟ ᱠᱟᱹᱴᱤᱡ ᱠᱷᱚᱱᱜᱮ ᱱᱚᱛᱮ ᱨᱮᱜᱮ ᱛᱟᱦᱮᱱ ᱦᱩᱭᱩᱜᱼᱟ ᱟᱹᱞᱤᱧ ᱦᱚᱸ ᱚᱲᱟᱜ ᱨᱮ ᱪᱟᱞᱟᱣ ᱪᱟᱞᱟᱣ ᱞᱮᱱᱠᱷᱟᱱ ᱫᱟᱬᱟᱱ ᱫᱚᱞᱤᱧ ᱫᱟᱬᱟᱱ ᱜᱮᱭᱟ ᱟᱫᱚ ᱞᱤᱢᱤᱴ ᱨᱮ ᱠᱟᱹᱴᱤᱡ ᱫᱟᱬᱟᱱ ᱦᱩᱭᱩᱜᱼᱟ ᱛᱚ ᱟᱛᱳ ᱨᱮᱱ ᱠᱚᱲᱟ ᱠᱚᱫᱚ ᱞᱤᱢᱤᱴ ᱠᱚ ᱵᱟᱝᱠᱚ ᱫᱚᱦᱚᱭᱟ ᱛᱚ
ᱮᱴᱩ ᱡᱟᱹᱥᱛᱤ ᱧᱚᱜ ᱠᱚ ᱫᱟᱬᱟᱱᱟ ᱦᱳᱭ ᱥᱮ
ᱩᱸ ᱦᱩᱸ ᱡᱟᱹᱥᱛᱤ ᱧᱚᱜ ᱜᱮ ᱟᱨ ᱟᱹᱞᱤᱧ ᱫᱚᱠᱚ ᱫᱮᱞᱟ ᱟᱹᱞᱤᱧ ᱜᱮᱭᱟ ᱵᱷᱟᱹᱜᱤ ᱧᱚᱜ ᱜᱟᱛᱮ ᱠᱚ ᱢᱮᱱᱟᱜ ᱠᱚᱣᱟ ᱥᱮ ᱟᱫᱚ ᱚᱱᱟ ᱜᱮ ᱟᱹᱞᱤᱧ ᱦᱚᱞᱤᱧ ᱫᱟᱬᱟᱱ ᱜᱮᱭᱟ ᱚᱲᱟᱜ ᱨᱮ ᱪᱟᱞᱟᱣ ᱞᱮᱱᱠᱷᱟᱱ ᱫᱚ ᱟᱫᱚ ᱚᱱᱟᱜᱮ ᱵᱟᱵᱟᱭ ᱨᱟᱹᱜᱤᱜᱼᱟ ᱢᱮᱱᱟᱭ ᱟᱞᱚᱢ ᱫᱟᱬᱟ ᱵᱟᱲᱟᱭᱟ
ᱟᱪᱪᱷᱟ ᱛᱟᱦᱞᱮ ᱜᱚᱝᱠᱮ ᱞᱟᱹᱭ ᱫᱟᱞᱤᱧ ᱟᱵᱮᱱ ᱫᱚ ᱱᱚᱣᱟ ᱦᱩᱞ ᱢᱚᱦᱟ ᱠᱚᱫᱚ ᱵᱮᱱ ᱧᱮᱞ ᱟᱠᱟᱫ ᱨᱮᱦᱚᱸ ᱦᱚᱭᱛᱳ ᱵᱟᱵᱮᱱ ᱧᱮᱞ ᱟᱠᱟᱫ ᱨᱮᱦᱚᱸ ᱢᱟᱱᱮ ᱦᱳᱭᱛᱚ ᱟᱸᱡᱚᱢ ᱠᱟᱫᱟ ᱵᱮᱱ ᱥᱳᱥᱟᱞ ᱢᱤᱰᱤᱭᱟ ᱠᱚᱨᱮ ᱤᱱᱥᱴᱟᱜᱨᱟᱢ ᱠᱚᱨᱮ ᱵᱮᱱ ᱧᱮᱞ ᱟᱠᱟᱫ ᱜᱮᱭᱟ
ᱮᱸ
ᱛᱟᱦᱞᱮ ᱜᱚᱝᱠᱮ ᱪᱮᱫ ᱞᱮᱠᱟ ᱠᱚ ᱢᱟᱱᱟᱣ ᱛᱟᱦᱮᱱ ᱜᱮᱭᱟ ᱠᱟᱹᱴᱤᱡ ᱱᱚᱣᱟ ᱟᱯᱲᱟᱛᱮ ᱠᱟᱹᱴᱤᱡ ᱞᱟᱹᱭ ᱛᱟᱞᱟᱝ ᱢᱮᱥᱮ
ᱦᱳᱭ ᱢᱟᱱᱮ ᱟᱞᱮ ᱢᱟᱱᱮ ᱠᱟᱹᱴᱤᱡ ᱧᱚᱜ ᱜᱮᱞᱤᱧ ᱛᱟᱦᱮᱸ ᱠᱟᱱᱟ ᱩᱱ ᱫᱚ ᱢᱟᱱᱮ ᱢᱟᱢᱟ ᱚᱲᱟᱜ ᱨᱮ ᱢᱟᱢᱟ ᱚᱲᱟᱜ ᱨᱮᱜᱮ ᱡᱟᱹᱥᱛᱤ ᱦᱟᱱᱮ ᱪᱤᱨ ᱠᱚ ᱢᱟᱱᱮ ᱠᱚ ᱩᱰᱟᱹᱣ ᱜᱮᱭᱟ ᱥᱮᱛᱟᱜ ᱨᱮ ᱟᱫᱚ ᱢᱟᱱᱮ ᱥᱮᱛᱟᱜ ᱨᱮ ᱥᱮᱛᱟᱜ ᱨᱮ ᱪᱤᱨ ᱠᱚ ᱩᱰᱟᱹᱣ ᱠᱮᱫ ᱜᱮ ᱥᱤᱫᱩ ᱠᱟᱹᱱᱩ ᱧᱩᱛᱩᱢ ᱛᱮ ᱢᱟᱱᱮ ᱠᱟᱹᱴᱤᱡ ᱵᱚᱸᱜᱟ ᱵᱩᱨᱩ ᱢᱟᱱᱮ ᱢᱤᱪᱷᱤᱞ ᱡᱟᱦᱟᱸ ᱨᱮᱞᱤ ᱦᱩᱭᱩᱜ ᱜᱮᱭᱟ
ᱦᱳᱭ ᱦᱳᱭ ᱦᱳᱭ
ᱛᱟᱯᱚᱨ ᱟᱭᱩᱵ ᱥᱮᱡᱽ ᱜᱟᱭᱟᱱ ᱦᱩᱭᱩᱜᱼᱟ ᱱᱮᱝᱠᱟ ᱛᱟᱯᱚᱨ ᱟᱵᱚ ᱢᱟᱱᱮ ᱪᱤᱨ ᱩᱰᱟᱹᱣ ᱜᱮ ᱛᱟᱦᱮᱱᱟ ᱡᱟᱦᱟᱸ ᱟᱵᱚᱣᱟᱜ ᱡᱟᱛᱤᱭᱚ ᱥᱚᱝᱜᱤᱛ ᱡᱟᱦᱟᱸ ᱦᱩᱭᱩᱜ ᱜᱮᱭᱟ
ᱦᱳᱭ
ᱚᱱᱟ ᱱᱟ ᱠᱟᱹᱭ ᱠᱮᱜ ᱜᱮ
ᱛᱟᱦᱚᱞᱮ ᱜᱚᱝᱠᱮ ᱞᱟᱹᱭ ᱫᱟᱞᱤᱧ ᱡᱮ ᱟᱹᱞᱤᱧ ᱟᱵᱮᱱ ᱡᱟᱦᱟᱸᱦᱞᱮᱠᱟ ᱵᱮᱱ ᱞᱟᱹᱭ ᱦᱚᱪᱚ ᱠᱮᱫᱟ ᱦᱳᱭᱥᱮ
ᱦᱮᱸ
ᱟᱹᱞᱤᱧ ᱦᱚᱸ ᱚᱱᱠᱟ ᱜᱮ ᱛᱟᱦᱚᱞᱮ ᱟᱹᱞᱤᱧ ᱫᱚ ᱚᱲᱟᱜ ᱠᱚᱨᱮ ᱜᱤᱨ ᱠᱷᱚᱱ ᱜᱮᱞᱤᱧ ᱯᱟᱲᱦᱟᱣ ᱵᱟᱲᱟᱣ ᱠᱟᱜ ᱨᱮᱦᱚᱸ ᱡᱮ ᱦᱩᱞ ᱢᱟᱦᱟ ᱠᱚᱫᱚᱞᱤᱧ ᱧᱮᱞ ᱜᱮᱭᱟ ᱛᱟᱦᱚᱞᱮ ᱟᱯ ᱟᱯᱮ ᱠᱚᱥᱮᱫ ᱫᱚ ᱪᱮᱫ ᱞᱮᱠᱟ ᱪᱚᱝ ᱟᱞᱮ ᱠᱚ ᱥᱮ ᱱᱚᱝᱠᱟ ᱦᱩᱭᱩᱜ ᱛᱦᱮᱱᱟ ᱟᱵᱮᱱ ᱡᱮᱢᱚᱱ ᱵᱚᱱ ᱞᱟᱹᱭ ᱠᱮᱫᱟ ᱚᱱᱠᱟ ᱜᱮ ᱟᱫᱚ ᱟᱞᱮ ᱥᱮᱫ ᱫᱚ ᱱᱚᱝ ᱚᱱᱠᱟ ᱫᱤᱱ ᱵᱮᱲᱟ ᱦᱩᱭᱩᱜ ᱛᱟᱦᱮᱱ ᱜᱮᱭᱟ ᱚᱱᱠᱟ ᱛᱩᱢᱫᱟᱹᱜ ᱴᱟᱢᱟᱠ ᱠᱚ ᱱᱤᱭᱮ ᱠᱚ ᱠᱚ ᱤᱭᱟᱹ ᱠᱚᱫᱚ ᱯᱨᱳᱜᱽᱨᱟᱢ ᱠᱚᱫᱚ ᱵᱟᱝ ᱦᱩᱭᱩᱜ ᱛᱟᱦᱮᱱᱟ ᱜᱚᱢᱠᱮ ᱱᱚᱛᱮ ᱫᱚ ᱢᱟᱱᱮ ᱮᱠᱟᱞ ᱜᱮ ᱵᱚᱱᱫᱚ ᱜᱮᱭᱟ ᱚᱱᱟ ᱠᱚᱫᱚ ᱡᱟᱹᱥᱛᱤ ᱵᱚᱞᱮ ᱮᱠᱟᱞ ᱡᱟᱹᱥᱛᱤ ᱚᱱᱟ ᱠᱚᱫᱚ ᱦᱩᱭ ᱜᱮ ᱵᱟᱝ ᱦᱩᱭᱩᱜ ᱱᱚᱶᱟ ᱫᱷᱟᱨᱮ ᱯᱟᱥᱮ ᱥᱩᱨ ᱠᱚᱨᱮ ᱫᱚ ᱵᱟᱠᱚ ᱠᱚᱨᱟᱣ ᱦᱚᱪᱚ ᱠᱚ ᱛᱟᱦᱮᱱ ᱜᱮᱭᱟ ᱛᱟᱦᱚᱞᱮ ᱦᱩᱞ ᱢᱟᱦᱟ ᱠᱚ ᱚᱱᱟ ᱡᱟᱦᱟᱸ ᱟᱵᱚᱣᱟᱜ ᱥᱚᱨᱦᱟᱭ ᱚᱸ ᱫᱟᱸᱥᱟᱭ ᱚᱱᱟ ᱠᱚᱫᱚ ᱟᱹᱰᱤ ᱡᱟᱹᱥᱛᱤ ᱠᱷᱟᱱ ᱟᱹᱰᱤ ᱡᱟᱹᱥᱛᱤ ᱠᱚ ᱢᱟᱱᱟᱣ ᱛᱟᱦᱮᱱ ᱜᱮᱭᱟ ᱜᱚᱢᱠᱮ ᱱᱚᱛᱮ ᱫᱚ ᱡᱟᱦᱟᱸ ᱜᱮᱵᱤᱱ ᱞᱟᱹᱭ ᱚᱱᱟ ᱠᱚ ᱱᱤᱭᱟᱹ ᱫᱚ ᱢᱮᱢᱮᱱ ᱫᱚ ᱵᱟᱝ ᱞᱟᱜᱟᱜᱼᱟ ᱟᱵᱚ ᱟᱭᱳᱼᱵᱟᱵᱟ ᱛᱟᱞᱟ ᱠᱚᱨᱮᱱ ᱡᱟᱦᱟᱸ ᱠᱟᱛᱮ ᱠᱚ ᱢᱮᱱᱟᱜ ᱠᱚᱣᱟ ᱡᱮ ᱟᱹᱰᱤ ᱡᱳᱨ ᱜᱮᱠᱚ ᱢᱟᱱᱟᱣ ᱛᱟᱦᱮᱱᱟ ᱚᱱᱟ ᱠᱚᱫᱚ ᱳᱭ ᱡᱮᱢᱚᱱ ᱫᱚᱝ ᱥᱮᱨᱤᱧ ᱞᱟᱸᱜᱽᱲᱮ ᱚᱱᱟ ᱠᱚᱫᱚ ᱟᱹᱰᱤ ᱡᱳᱨ ᱠᱷᱟᱱ ᱟᱹᱰᱤ ᱡᱳᱨ ᱢᱟᱱᱮ ᱡᱟᱦᱟᱸ ᱥᱚᱨᱦᱟᱭ ᱠᱚᱨᱮ ᱥᱚᱨᱦᱟᱭ ᱛᱟᱯᱚᱨᱮ ᱱᱚᱣᱟ ᱡᱟᱦᱟᱱᱟᱜ ᱦᱩᱭᱩᱜ ᱛᱟᱦᱮᱸ ᱜᱮᱭᱟ ᱥᱮ ᱢᱟᱱᱮ ᱳᱭ ᱱᱚ ᱱᱚᱴᱟ ᱫᱚᱥᱴᱟ ᱠᱷᱚᱱ ᱠᱚ ᱫᱷᱩᱨᱟᱹᱱ ᱜᱮ ᱟᱭᱩᱵ ᱟᱭᱩ ᱵᱮ ᱥᱚᱢᱚᱭ ᱫᱚ ᱱᱚᱴᱟ ᱫᱚᱥᱴᱟ ᱠᱷᱚᱱ ᱥᱮᱛᱟᱜ ᱛᱠᱚ ᱮᱱᱮᱡᱮᱫ ᱠᱟᱱ ᱜᱮᱭᱟ ᱜᱚᱟᱠᱚ ᱦᱚᱸ ᱟᱹᱰᱤ ᱨᱟᱹᱥ ᱟᱹᱠᱟᱹ ᱚᱱᱟ ᱨᱮᱫᱚ ᱮᱠᱫᱚᱢ ᱱᱤᱝᱠᱟᱱ ᱦᱚᱲ ᱦᱚᱸ ᱡᱚᱛᱚ ᱠᱤᱪᱷᱩ ᱞᱮᱠᱟᱜᱮ ᱪᱮᱫ ᱦᱩᱭ ᱟᱠᱟᱱᱟ ᱨᱩ ᱠᱚ ᱤᱭᱟᱹ ᱠᱚ ᱛᱩᱢᱫᱟᱹᱜ ᱨᱩ ᱠᱚ ᱛᱟᱦᱚᱞᱮ ᱚᱱᱛᱮ ᱫᱚ ᱜᱚᱝᱠᱮ ᱚᱱᱛᱮ ᱫᱚ ᱜᱚᱝᱠᱮ ᱪᱮᱫ ᱞᱮᱠᱟ ᱯᱨᱳᱜᱽᱨᱟᱢ? ᱯᱨᱳᱜᱽᱨᱟᱢ ᱠᱚ ᱦᱩᱭᱩᱜ ᱛᱟᱦᱮᱱ ᱜᱮᱭᱟ
ᱦᱮᱸ ᱯᱨᱳᱜᱽᱨᱟᱢ ᱫᱚ ᱪᱮᱫᱠᱟ ᱞᱤᱧ ᱞᱟᱹᱭᱟ? ᱦᱩᱞ ᱢᱟᱦᱟ ᱨᱮᱫᱚ ᱢᱟᱱᱮ ᱟᱞᱮ ᱥᱮᱫ ᱫᱚ ᱞᱟᱹᱭ ᱫᱟ ᱢᱟᱱᱮ ᱥᱮᱛᱟᱜ ᱨᱮ ᱢᱟᱱᱮ ᱪᱟᱞᱟᱜ ᱟᱠᱚ ᱦᱮᱸᱥᱮ ᱢᱟᱱᱮ ᱟᱹᱞᱤᱧ ᱢᱤᱫ ᱢᱤᱫ ᱫᱷᱟᱣ ᱜᱮᱞᱤᱧ ᱧᱮᱞ ᱠᱟᱫᱟ ᱵᱟᱨᱦᱮ ᱨᱮᱞᱤᱧ ᱛᱟᱦᱮᱱᱟ ᱛᱚ ᱟᱫᱚ ᱛᱤᱨᱤᱥᱮ ᱡᱩᱱ ᱫᱚ ᱢᱤᱫ ᱫᱷᱟᱣ ᱜᱮᱞᱤᱧ ᱛᱟᱦᱮᱸ ᱠᱟᱱᱟ ᱥᱮᱜ ᱥᱮᱛᱟᱜ ᱨᱮᱞᱮ ᱪᱟᱞᱟᱣ ᱱᱟᱞᱮ ᱚᱱᱟ ᱠᱚᱨᱮ ᱥᱟᱯᱷᱟ ᱵᱟᱲᱟ ᱠᱟᱛᱮᱜ ᱪᱤᱨ ᱠᱚ ᱢᱟᱱᱮ ᱩᱰᱟᱹᱣ ᱦᱩᱭᱱᱟ ᱛᱟᱯᱚᱨ ᱦᱟᱱᱮ ᱡᱟᱦᱟᱱᱟᱜ ᱩᱸ ᱵᱚᱠᱛᱚ ᱵᱚ ᱠᱚᱠᱚ ᱮᱢ ᱠᱮᱫᱟ ᱠᱚ ᱢᱟᱱᱮ ᱛᱟᱯᱚᱨ ᱚᱱᱮ ᱚᱱᱠᱟ ᱢᱤᱪᱷᱤᱞ ᱠᱚ ᱦᱩᱭᱱᱟ ᱢᱟᱱᱮ ᱥᱤᱫᱩ ᱠᱟᱹᱱᱦᱩ ᱡᱤᱛᱠᱟᱹᱨ ᱡᱟᱦᱟᱸ ᱵᱚᱱ ᱤᱭᱟᱹᱭ ᱜᱮᱭᱟ ᱢᱟᱱᱮ ᱨᱮᱞᱤ ᱠᱚ ᱢᱮᱛᱟᱜ ᱜᱮᱭᱟ ᱛᱟᱯ ᱦᱮᱸ ᱛᱟᱯᱚᱨ ᱛᱩᱢᱫᱟᱹᱜ ᱴᱟᱢᱟᱠ ᱛᱮ ᱠᱟᱹᱴᱤᱡ ᱠᱚ ᱨᱩ ᱵᱟᱲᱟ ᱠᱮᱜ ᱜᱮ ᱟᱹᱞᱤᱧ ᱢᱟᱱᱮ ᱦᱟᱨᱟ ᱠᱟᱛᱮᱫ ᱫᱚ ᱟᱹᱣᱨᱤ ᱞᱤᱧ ᱧᱮᱞᱟ ᱢᱟᱱᱮ ᱮᱠᱟᱞᱜᱮ ᱢᱟᱱᱮ ᱵᱟᱨᱦᱮ ᱨᱮᱞᱤᱧ ᱛᱟᱦᱮᱱᱟ ᱥᱮ
ᱟᱪᱪᱷᱟ ᱟᱪᱪᱷᱟ
ᱦᱩᱸ
ᱟᱹᱞᱤᱧ ᱞᱤᱧ ᱠᱚ ᱦᱩᱭᱩᱜ ᱛᱟᱦᱮᱱ ᱜᱮᱭᱟ ᱱᱟᱭᱤᱴ ᱯᱨᱳᱜᱨᱟᱢ ᱡᱟᱦᱟᱸ ᱫᱚᱠᱚ ᱢᱮᱛᱟᱜ ᱠᱟᱱᱟ ᱤᱭᱟᱹ ᱪᱮᱫ ᱠᱚ ᱞᱟᱹᱭᱟ ᱚᱱᱟ ᱯᱷᱟᱱᱥᱮᱱ ᱠᱚᱠᱚ ᱦᱩᱭᱩᱜ ᱛᱟᱦᱮᱱᱟ ᱯᱷᱟᱜ ᱠᱷᱩᱯᱨᱤ ᱮᱱᱮᱡ ᱠᱚ ᱠᱚᱨᱟᱣ ᱛᱟᱦᱮᱱ ᱜᱮᱭᱟ ᱥᱮ ᱛᱟᱦᱚᱞᱮ ᱚᱱᱟ ᱠᱚ ᱵᱟᱨᱮ ᱛᱮᱫᱚ ᱦᱳᱭ ᱢᱟ ᱞᱟᱹᱭ ᱵᱮᱱ
ᱚᱱᱟ ᱠᱚᱫᱚ ᱟᱞᱮ ᱥᱮᱫ ᱫᱚ ᱠᱚ ᱵᱚᱱᱫᱚ ᱠᱟᱫᱟ ᱢᱟᱱᱮ ᱚᱱᱟ ᱚᱠᱟ ᱚᱠᱟ ᱡᱟᱭᱜᱟ ᱠᱚᱨᱮ ᱦᱩᱭᱩᱜ ᱠᱟᱱ ᱛᱟᱦᱮᱱ ᱜᱮᱭᱟ᱾ ᱟᱫᱚ ᱠᱚ ᱢᱮᱱ ᱫᱟᱠᱚ ᱦᱩᱞ ᱢᱟᱦᱟ ᱞᱮᱠᱷᱟᱱ ᱦᱮᱸ ᱦᱩᱞ ᱢᱟᱦᱟ ᱫᱤᱱ ᱠᱚᱨᱮ ᱱᱤᱭᱟᱹ ᱠᱚᱫᱚ ᱩᱪᱤᱛ ᱵᱟᱝ ᱠᱟᱱ ᱜᱮᱭᱟ᱾ ᱤᱠᱟᱱ ᱯᱨᱳᱜᱽᱨᱟᱢ ᱠᱚᱫᱚ ᱟᱫᱚ ᱠᱚ ᱵᱚᱱᱫᱚ ᱟᱠᱟᱫᱟ ᱯᱟᱞᱮᱥᱮᱫ ᱫᱚ ᱚᱱᱟ ᱠᱚᱫᱚ
ᱟᱪᱷᱟ ᱟᱪᱷᱟ ᱜᱚᱝᱠᱮ ᱟᱞᱤᱧ ᱟᱞᱮ ᱥᱮᱫ ᱫᱚ ᱮᱠᱟᱞ ᱜᱮ ᱵᱟᱹᱱᱩᱜᱼᱟ ᱚᱱᱟ ᱠᱚᱫᱚ ᱮᱠᱟᱞ ᱠᱷᱟᱡ ᱮᱠᱟᱞ ᱜᱮ ᱵᱟᱝ ᱱᱚᱶᱟ ᱠᱚᱫᱚ ᱚᱱᱟ ᱠᱚᱫᱚ ᱡᱟᱦᱟᱸ ᱥᱳᱥᱟᱞ ᱢᱤᱰᱤᱭᱟ ᱠᱚᱨᱮ ᱡᱟᱦᱟᱸᱭ ᱠᱚ ᱧᱮᱞᱚᱜ ᱠᱟᱱᱟ ᱟᱹᱰᱤ ᱡᱟᱹᱥᱛᱤ ᱠᱚᱲᱟ ᱠᱩᱲᱤ ᱠᱚ ᱟᱹᱰᱤ ᱡᱟᱹᱥᱛᱤ ᱠᱚ ᱤᱭᱟᱹ ᱵᱟᱲᱟᱭ ᱠᱟᱱ ᱜᱮᱭᱟ ᱥᱮ ᱛᱚ ᱩᱱᱠᱩ ᱠᱚᱫᱚ ᱱᱚᱣᱟ ᱜᱮᱞᱤᱧ ᱞᱟᱹᱭᱟ, ᱡᱮ ᱩᱱᱠᱩ ᱠᱚ ᱱᱤᱭᱟᱹ ᱫᱚ ᱡᱟᱦᱟᱸ ᱜᱮ ᱵᱟᱝ ᱡᱟᱦᱟᱸ ᱜᱮ ᱱᱚᱣᱟ ᱠᱚ ᱯᱚᱨᱜᱨᱟᱢ ᱦᱩᱭᱩᱜ ᱠᱟᱱ ᱛᱟᱵᱚᱱᱟ ᱦᱮᱸ ᱯᱚᱨᱜᱨᱟᱢ ᱫᱚ ᱵᱷᱟᱹᱞᱤ ᱜᱮᱭᱟ ᱡᱮ ᱵᱟᱝ ᱠᱷᱟᱨᱟᱯᱟ ᱠᱷᱟᱨᱟᱯ ᱫᱚ ᱟᱫᱚ ᱵᱟᱹᱵᱩ ᱡᱟᱦᱟᱸ ᱥᱚᱢᱟᱡ ᱨᱮᱱᱟᱜ ᱠᱟᱱᱟ ᱚᱱᱠᱟ ᱠᱚᱨᱟᱣ ᱯᱮ ᱡᱮᱛᱮ ᱦᱚᱸ ᱩᱱᱟᱹᱜ ᱡᱟᱹᱥᱛᱤ ᱵᱟᱠᱚ ᱞᱟᱹᱭ ᱢᱮᱱ ᱫᱟᱲᱮᱭᱟᱜ ᱯᱮ ᱡᱟᱦᱟᱱᱟᱜ ᱠᱚ ᱥᱮ ᱫᱚ ᱵᱟᱝ ᱜᱚᱝᱠᱮ ᱡᱟ ᱠᱚ ᱡᱟ ᱠᱚ ᱠᱚᱨᱟᱣᱟ ᱥᱮ ᱧᱮᱞ ᱠᱟᱜ ᱠᱚᱜᱮ ᱵᱚᱭ ᱢᱟᱱᱮ ᱟᱨ ᱱᱮᱛᱟᱨ ᱫᱚ ᱡᱟᱭ ᱡᱩᱜ ᱡᱟᱦᱟᱱᱟᱜ ᱡᱟᱦᱟᱸ ᱠᱚᱨᱮ ᱜᱮ ᱡᱟᱦᱟᱱᱟᱜ ᱦᱩᱭᱩᱜ ᱠᱟᱱᱟ ᱤᱱᱥᱴᱟᱜᱨᱟᱢ ᱠᱚᱵᱤᱱ ᱱᱟᱥᱮᱱᱟᱜ ᱠᱚᱵᱤᱱ ᱵᱚᱞᱚ ᱥᱮᱵᱮᱱ ᱧᱮᱞ ᱧᱟᱢᱟ ᱱᱚᱰᱮ ᱫᱚ ᱱᱚᱝᱠᱟ ᱚᱰᱮ ᱫᱚ ᱚᱝᱠᱟ ᱦᱩᱭᱩᱜ ᱠᱟᱱᱟ ᱛᱟᱦᱚᱞᱮ ᱚᱱᱟ ᱠᱚ ᱱᱤᱛ ᱫᱚ ᱠᱟᱹᱴᱤᱡ
ᱟᱹᱞᱤᱧ ᱦᱚᱸ ᱟᱵᱤᱱᱟᱜ ᱠᱟᱛᱷᱟ ᱨᱮᱜᱮ ᱥᱟᱭ ᱫᱚᱞᱤᱧ ᱮᱢᱟᱜ ᱠᱟᱱ ᱜᱮᱭᱟ ᱢᱟᱱᱮ ᱱᱤᱭᱟᱹ ᱠᱚᱫᱚ ᱩᱪᱤᱛ ᱜᱮ ᱵᱟᱝ ᱠᱟᱱᱟ ᱢᱟᱱᱮ ᱠᱩ ᱮᱢᱚᱱ ᱢᱟᱱᱮ ᱤᱱᱥᱴᱟᱜᱨᱟᱢ ᱠᱚᱨᱮ ᱵᱚᱱ ᱤᱭᱩᱴᱩᱵᱽ ᱠᱚᱨᱮ ᱥᱚᱥᱟᱞ ᱢᱤᱰᱤᱭᱟ ᱨᱮ ᱡᱟᱦᱟᱸ ᱟᱵᱚ ᱵᱚᱱ ᱧᱮᱞᱮᱫ ᱜᱮᱭᱟ ᱢᱟᱱᱮ ᱱᱚᱣᱟ ᱫᱚ ᱟᱰᱤ ᱵᱟᱲᱛᱤ ᱢᱟᱱᱮ ᱟᱵᱚᱣᱟᱜ ᱥᱚᱢᱟᱡ ᱨᱮᱱᱟᱜ ᱪᱮᱫ ᱞᱤᱧ ᱞᱟᱹᱭᱟ ᱱᱤᱭᱟᱹ ᱫᱚ ᱚᱯᱚᱢᱟᱱ ᱞᱮᱠᱟ ᱜᱮ ᱢᱟᱱᱮ ᱱᱤᱭᱟᱹ ᱠᱚᱫᱚ ᱩᱪᱤᱛ ᱵᱟᱝ ᱠᱟᱱᱟ ᱡᱟᱦᱟᱸ ᱵᱚᱱ ᱞᱟᱹᱭᱟ ᱢᱟᱱᱮ ᱢᱟᱱᱮ ᱧᱤᱫᱟᱹ ᱯᱨᱚᱜᱨᱟᱢ ᱛᱟᱯᱚᱨ ᱯᱨᱚᱜᱨᱟᱢ ᱠᱚᱫᱚ ᱴᱷᱤᱠ ᱜᱮᱭᱟ ᱛᱟᱨᱯᱚᱨᱮ ᱚᱱᱮ ᱚᱱᱠᱟ ᱯᱨᱚᱜᱨᱟᱢ ᱦᱩᱭᱩᱜᱼᱟ ᱦᱟᱺᱰᱤ ᱧᱩ ᱠᱟᱛᱮᱫ ᱚᱱᱮ ᱚᱱᱠᱟ ᱢᱟᱱᱮ ᱦᱮᱸ ᱢᱟᱱᱮ ᱪᱮᱫ ᱞᱮᱠᱟ ᱞᱤᱧ ᱞᱟᱹᱭᱟ ᱯᱨᱚᱜᱨᱟᱢ ᱴᱟᱺᱰᱤ ᱨᱮ ᱚᱱᱮ ᱧᱮᱞ ᱠᱟᱜ ᱜᱮᱭᱟ ᱵᱤᱱ ᱵᱷᱤᱰᱤᱭᱚ ᱠᱚ ᱱᱚᱣᱟ ᱫᱚ ᱩᱪᱤᱛ ᱵᱟᱝ ᱠᱟᱱ ᱜᱮᱭᱟ ᱦᱚᱸ
ᱯᱨᱚᱜᱨᱟᱢ ᱦᱩᱭᱩᱜᱼᱟ ᱮᱢᱚᱱ ᱠᱚᱱᱚ ᱢᱟᱱᱮ ᱦᱚᱸ ᱵᱟᱝ ᱠᱟᱱᱟ ᱡᱮ ᱦᱩᱭ ᱵᱟᱝ ᱦᱩᱭ ᱞᱮᱱᱠᱷᱟᱡ